ᱦᱮᱞᱳ
ᱦᱳᱭ ᱱᱟᱯᱟᱭ ᱜᱮ ᱟᱵᱮᱱ ᱱᱟᱯᱟᱭ ᱜᱮ ᱢᱮᱱᱟᱜ ᱵᱮᱱᱟ ᱥᱮ ᱵᱟᱝ
ᱦᱮᱸ ᱱᱤᱭᱟᱹ ᱜᱟᱲᱤᱡ ᱫᱚ ᱱᱟᱯᱟᱭ ᱜᱮ
ᱦᱳᱭ ᱟᱨ ᱨᱚᱲ ᱠᱚ ᱱᱟᱦᱟᱜ ᱵᱷᱟᱹᱜᱤ ᱴᱷᱤᱠ ᱱᱟᱦᱟᱜ ᱟᱸᱡᱚᱢᱚᱜ ᱠᱟᱱ ᱜᱮᱭᱟ ᱱᱚᱛᱮᱱᱟᱜ
ᱦᱮ ᱟᱹᱡᱚᱢᱚᱜ ᱠᱟᱱᱟ ᱜᱚᱢᱠᱮ ᱟᱨ ᱱᱚᱛᱮᱱᱟᱜ ᱟᱸᱡᱚᱢᱚᱜ ᱠᱟᱱᱟ
ᱦᱳᱭ ᱜᱚᱝᱠᱮ ᱟᱵᱮᱱᱟᱜ ᱦᱚᱸ ᱟᱹᱰᱤ ᱱᱟᱯᱟᱭ ᱜᱮ ᱟᱸᱡᱚᱢᱚᱜ ᱠᱟᱱᱟ ᱥᱟᱯᱷᱟ ᱜᱮ ᱟᱸᱡᱚᱢᱚᱜ ᱠᱟᱱᱟ ᱱᱤᱛ ᱦᱟᱹᱵᱤᱡ ᱛᱮᱫᱚ ᱦᱳᱭ ᱛᱟᱦᱚᱞᱮ ᱜᱚᱢᱠᱮ ᱵᱤᱨ ᱵᱩᱨᱩ ᱱᱤᱭᱟᱹ ᱞᱟᱝ ᱨᱚᱯᱚᱲ ᱞᱮᱠᱷᱟᱡ ᱱᱟᱦᱟᱜ ᱟᱹᱰᱤ ᱵᱮᱥ ᱦᱩᱭ ᱠᱚᱜ-ᱟ
ᱨᱚᱯᱚᱲᱟ
ᱦᱳᱭ ᱟᱫᱚ ᱜᱚᱝᱠᱮ ᱛᱟᱦᱚᱞᱮ ᱞᱤᱧ ᱠᱩᱞᱤᱭᱮᱫ ᱵᱤᱱᱟ ᱟᱯᱮ ᱥᱮᱫ ᱫᱚ ᱱᱟᱦᱟᱜ ᱵᱤᱨ ᱫᱤᱥᱚᱢ ᱠᱚᱫᱚ ᱢᱮᱱᱟᱜ ᱟᱥᱮ ᱵᱟᱝ ᱵᱩᱨᱩ ᱫᱤᱥᱚᱢ ᱠᱚᱫᱚ ᱢᱮᱱᱟᱜ ᱟᱥᱮ ᱵᱟᱝ ᱛᱟᱦᱚᱞᱮ ᱦᱮᱞᱳ ᱜᱚᱝᱠᱮ ᱨᱚᱲ ᱠᱟᱹᱴᱤᱡ ᱦᱮᱸ ᱦᱮᱸ ᱦᱳᱭ ᱨᱚᱜ ᱦᱳᱭ ᱱᱤᱛᱚᱜ ᱟᱸᱡᱚᱢᱚᱜ ᱠᱟᱱᱟ ᱜᱚᱝᱠᱮ
ᱦᱮ ᱟᱪᱪᱷᱟ ᱟᱪᱪᱷᱟ ᱦᱮ ᱫᱚ ᱱᱚᱛᱮ ᱨᱮ ᱪᱤᱠᱟᱹ ᱜᱚᱫᱚᱜ ᱠᱟᱱ ᱪᱚ ᱟᱪᱠᱟᱜᱮ
ᱦᱳᱭ ᱟᱫᱚ ᱛᱤᱱ ᱜᱷᱟᱹᱲᱤᱡ ᱪᱚ ᱱᱟᱦᱟᱜ ᱪᱤᱠᱟᱹ ᱜᱚᱫᱚᱜ ᱠᱟᱱᱟ ᱟᱫ ᱵᱟᱹᱠᱤ ᱥᱚᱢᱚᱭ ᱫᱚ ᱱᱟᱦᱟᱜ ᱱᱟᱯᱟᱭ ᱜᱮ ᱟᱸᱡᱚᱢᱚᱜ ᱠᱟᱱᱟ ᱮᱱᱟᱱ ᱠᱷᱚᱡ ᱫᱚ ᱴᱷᱤᱠ ᱜᱮ ᱟᱸᱡᱚᱢ ᱟᱠᱟᱱᱟ ᱱᱤᱛᱚᱜ ᱫᱚ ᱦᱮᱸ ᱢᱟ ᱜᱚᱝᱠᱮ
ᱦᱳᱭ ᱟᱹᱞᱤᱧᱟᱜ ᱵᱮᱠᱜᱨᱟᱭᱩᱱ ᱨᱮ ᱡᱟᱦᱟᱱᱟᱜ ᱟᱸᱡᱚᱢᱚᱜ ᱠᱟᱱᱟ ᱦᱚᱸ ᱵᱤᱨ ᱵᱩᱨᱩ ᱠᱚᱫ ᱟᱫᱚ ᱱᱟᱦᱟᱜ ᱟᱞᱮ ᱥᱮᱫ ᱫᱚ ᱱᱟᱦᱟᱜ ᱦᱳᱭ ᱵᱤᱨ ᱵᱩᱨᱩ ᱠᱚᱫᱚ ᱱᱟᱦᱟᱜ ᱟᱞᱮ ᱥᱮᱫ ᱫᱚ ᱱᱟᱦᱟᱜ ᱟᱹᱰᱤ ᱱᱟᱯᱟᱭ ᱜᱮ ᱢᱮᱱᱟᱜ-ᱟ ᱟ ᱢᱮᱱ ᱠᱮᱭᱟᱢ ᱵᱚᱞᱮ ᱵᱟᱲᱜᱤ ᱫᱩᱣᱟᱹᱨ ᱠᱷᱚᱱ ᱜᱮ ᱱᱟᱦᱟᱜ ᱵᱤᱨ ᱠᱚᱫᱚ ᱮᱦᱚᱵ ᱱᱟ ᱟᱨ ᱛᱷᱚᱲᱟ ᱡᱷᱟᱹᱞ ᱪᱟᱞᱟᱣ ᱞᱮᱱᱠᱷᱟᱡ ᱜᱮ ᱟᱸᱜ ᱵᱩᱨᱩ ᱦᱚᱸ ᱢᱮᱱᱟᱜ-ᱟ ᱟᱫᱚ ᱵᱤᱨ ᱵᱩᱨᱩ ᱟᱞᱮ ᱥᱩᱨ ᱨᱮᱜᱮ ᱢᱮᱱᱟᱜ-ᱟ ᱟᱨ ᱟᱹᱰᱤ ᱱᱟᱯᱟᱭ ᱟᱹᱭᱠᱟᱹᱜ ᱛᱟᱦᱮᱱᱟ ᱵᱤᱨ ᱵᱩᱨᱩ ᱫᱟᱨᱮ ᱱᱟᱹᱲᱤ ᱡᱚ ᱵᱤᱞᱤ ᱠᱩ ᱥᱟᱠᱟᱢ ᱠᱚ ᱥᱟᱦᱟᱱ ᱥᱟᱠᱟᱢ ᱠᱩ ᱠᱩ ᱱᱟᱦᱟᱜ ᱚᱱᱟ ᱵᱤᱨ ᱵᱩᱨᱩ ᱠᱷᱚᱡ ᱜᱮᱞᱮ ᱟᱨᱡᱟᱣ ᱛᱟᱦᱮᱱᱟ ᱟᱨ ᱥᱟᱠᱟᱢ ᱠᱩ ᱚ ᱟᱨ ᱡᱤᱣᱤ ᱡᱤᱯᱟᱹᱞᱤ ᱠᱚᱦᱚᱸ ᱟᱹᱰᱤ ᱟᱥᱛᱤ ᱡᱤᱣᱤ ᱡᱤᱭᱟᱹᱞᱤ ᱠᱚ ᱢᱮᱱᱟᱜ ᱠᱚᱣᱟ ᱱᱟᱦᱟᱜ ᱟᱨ ᱡᱚᱛᱚ ᱠᱚᱜᱮ ᱢᱮᱱᱟᱜ ᱠᱚᱜᱮᱭᱟ ᱛᱟᱦᱟᱞᱮ ᱜᱚᱝᱠᱮ ᱟᱵᱮᱱ ᱥᱮᱫ ᱫᱚ ᱱᱟᱦᱟᱜ ᱱᱚᱝᱠᱟ ᱵᱩᱨᱩ ᱫᱤᱥᱚᱢ ᱠᱚᱫᱚ ᱢᱮᱱᱟᱜ ᱟᱥᱮ ᱵᱟᱝ ᱵᱤᱨ ᱠᱚ
ᱪᱷᱟ ᱟᱞᱮ ᱫᱚ ᱜᱚᱝᱠᱮ ᱮᱠᱪᱩᱭᱮᱞᱤ ᱵᱩᱨᱩ ᱫᱤᱥᱚᱢ ᱜᱮ ᱠᱟᱱᱟᱞᱮ ᱵᱩᱨᱩ ᱵᱤᱨ ᱡᱷᱚᱛᱚ ᱜᱮ ᱢᱮᱱᱟᱜ ᱟ ᱰᱩᱝᱨᱤ ᱠᱚ ᱢᱮᱱᱟᱜ-ᱟ ᱟᱥᱮ ᱟᱫᱚ ᱛᱮ ᱡᱚᱛᱚ ᱜᱮ ᱢᱮᱥᱟ ᱦᱮᱸ ᱦᱮᱸ ᱟᱞᱮ ᱚᱱᱛᱮ ᱫᱚ
ᱦᱩᱸ ᱦᱩᱸ ᱟᱫᱚ ᱠᱚ ᱢᱮᱱ ᱠᱟᱜ ᱞᱮᱠᱟ ᱚᱱᱟ ᱵᱤᱨ ᱫᱤᱥᱚᱢ ᱦᱚᱲ ᱫᱚ ᱱᱟᱦᱟᱜ ᱢᱟᱱᱮ ᱟᱨ ᱡᱚᱛᱚ ᱜᱮ ᱱᱟᱦᱟᱜ ᱟᱱᱟ ᱡᱚᱢᱟᱜ ᱠᱩ ᱫᱟᱨᱮ ᱵᱤᱞᱤ ᱠᱩ ᱥᱮ ᱱᱟᱦᱟᱜ ᱟᱹᱰᱤ ᱟᱸᱴ ᱚᱱᱠᱟ ᱡᱚ ᱠᱩ ᱧᱟᱢᱚᱜ-ᱟ ᱥᱚᱵ ᱫᱟᱨᱮ ᱜᱮ ᱛᱮᱦᱮᱱᱟ ᱦᱳᱭᱥᱮ ᱡᱮᱢᱚᱱ ᱛᱮᱨᱮᱞ ᱫᱟᱨᱮ ᱠᱩᱫ ᱫᱟᱞᱤ ᱠᱟᱱᱴᱷᱟᱲ ᱫᱟᱨᱮ ᱟᱸᱡᱤᱨ ᱫᱟᱨᱮ ᱥᱚᱵ ᱜᱮ ᱱᱟᱦᱟᱜ ᱟᱵᱚ ᱫᱚ ᱟᱱᱟ ᱵᱤᱨ ᱵᱩᱨᱩ ᱨᱮᱜᱮ ᱦᱟᱜ ᱵᱚᱱ ᱧᱟᱢᱟ ᱛᱟᱦᱮᱱᱟ ᱟᱨ ᱚᱱᱟ ᱵᱩᱱ ᱟᱻ ᱡᱚᱢ ᱛᱟᱦᱮᱱᱟ ᱦᱳᱭ ᱥᱮ ᱟᱨ ᱡᱟᱦᱟᱸᱭ ᱠᱚᱥᱮ ᱵᱤᱨ ᱠᱚ ᱵᱟᱹᱱᱩᱜ-ᱟ ᱫᱟᱨᱮ ᱠᱚ ᱵᱟᱹᱱᱩᱜ-ᱟ ᱩᱱᱠᱩ ᱥᱮᱫ ᱫᱚ ᱱᱟᱦᱟᱜ ᱟᱹᱰᱤ ᱠᱚᱥᱴᱚ ᱜᱮᱭᱟ ᱱᱟᱦᱟᱜ ᱦᱳᱭ ᱥᱮ ᱥᱟᱦᱟᱱ ᱥᱟᱠᱟᱢ ᱞᱟᱹᱜᱤᱫ ᱠᱚ ᱞᱟᱹᱜᱤᱫ ᱫᱚ ᱛᱟᱦᱟᱞᱮ ᱜᱚᱝᱠᱮ ᱵᱟᱝ ᱟᱸᱡᱚᱢᱚᱜ ᱠᱟᱱ ᱛᱟᱵᱤᱱᱟ ᱨᱚᱲ ᱩᱯᱷᱥ ᱦᱮᱞᱳ ᱦᱮᱞᱳ ᱜᱚᱝᱠᱮ ᱨᱚᱲ ᱵᱟᱝ ᱠᱟᱹᱴᱤᱡ ᱵᱟᱝ ᱟᱸᱡᱚᱢᱚᱜ ᱠᱟᱱ ᱛᱟᱵᱮᱱᱟ ᱦᱮᱞᱳ